ᱦᱮᱸ ᱥᱟᱹᱜᱩᱱ ᱥᱮᱛᱟᱜ ᱥᱟᱶᱛᱮ
ᱵᱮᱥ ᱵᱟᱲᱟ ᱜᱮᱭᱟᱯᱮ?
ᱦᱮᱸ ᱵᱮᱥ ᱵᱟᱲᱟ ᱜᱮ ᱟᱯᱮ ᱜᱮ ᱪᱮᱫ ᱞᱮᱠᱟ?
ᱦᱳᱭ ᱟᱞᱮ ᱠᱚᱦᱚᱸ ᱱᱤᱛᱚᱜ ᱫᱚ ᱡᱚᱛᱚ ᱜᱮ ᱱᱟᱯᱟᱭ ᱵᱟᱲᱟ ᱜᱮ ᱾
ᱦᱮᱸ ᱱᱚᱣᱟ ᱡᱚᱛᱚ ᱜᱮ ᱱᱟᱯᱟᱭ ᱵᱟᱲᱟ ᱜᱮᱵᱚᱱ ᱛᱟᱦᱮᱸ ᱞᱮᱱ ᱠᱷᱟᱱ ᱜᱮ ᱦᱮᱸ ᱟᱹᱰᱤ ᱵᱮᱥ ᱟᱨ ᱪᱟᱸᱫᱳ ᱵᱚᱸᱜᱟ ᱴᱷᱮᱱ ᱦᱚᱸ ᱱᱤᱭᱟᱹ ᱜᱮ ᱵᱚᱱ ᱱᱮᱦᱚᱨᱚᱜ ᱡᱚᱛᱚ ᱜᱮ ᱡᱮᱱᱚ ᱵᱮᱥᱛᱮ ᱱᱟᱯᱟᱭ ᱠᱟᱛᱮᱞᱮ ᱛᱟᱦᱮᱱ ᱢᱟ ᱾
ᱦᱳᱭ᱾ ᱟᱨ ᱛᱚᱵᱮ ᱪᱮᱫ ᱠᱚᱯᱮ ᱠᱟᱹᱢᱤ ᱵᱟᱲᱟᱭᱮᱫ ᱠᱟᱱᱟ?
ᱟᱫᱚ ᱮᱠᱷᱚᱱ ᱫᱚ ᱡᱚᱛᱚ ᱜᱮᱵᱚᱱ ᱵᱟᱲᱟᱭᱟ ᱵᱚᱨᱥᱟ ᱫᱤᱱ ᱛᱚ᱾ ᱦᱩᱲᱩ ᱠᱚᱵᱚᱱ ᱨᱚᱦᱚᱭ ᱵᱟᱲᱟᱭᱟ᱾ ᱢᱮᱱᱠᱷᱟᱱ ᱟᱞᱮ ᱱᱚᱛᱮ ᱢᱟ ᱦᱟᱸᱜ ᱢᱤᱫ ᱥᱚᱯᱛᱟ ᱜᱟᱱ ᱦᱩᱭᱩᱜ ᱠᱟᱱᱟ ᱫᱟᱜ ᱡᱟᱹᱲᱤ ᱜᱮ ᱵᱟᱹᱱᱩᱜᱼᱟ᱾ ᱞᱟᱦᱟ ᱫᱚ ᱛᱟᱦᱮᱸ ᱠᱟᱱᱟ᱾ ᱟᱫᱚ ᱱᱚᱜᱼᱚᱭ ᱫᱟᱜ ᱡᱟᱹᱲᱤ ᱵᱟᱝ ᱠᱷᱟᱹᱛᱤᱨ ᱚᱱᱛᱮ ᱟᱫᱚ ᱮᱠᱷᱚᱱ ᱡᱤᱨᱟᱹᱣ ᱢᱮᱱᱟᱜ ᱞᱮᱭᱟ ᱥᱮ ᱫᱟᱜ ᱡᱟᱹᱲᱤ ᱛᱟᱸᱜᱤᱨᱮ ᱢᱮᱱᱟᱜ ᱞᱮᱭᱟ᱾
ᱦᱳᱭ ᱪᱮᱫ ᱞᱮᱠᱟ ᱵᱮᱱ ᱞᱟᱹᱭ ᱠᱮᱜᱼᱟ, ᱚᱱᱮ ᱚᱱᱠᱟ ᱜᱮ ᱱᱟᱦᱟᱜ ᱟᱞᱮ ᱦᱚᱸ ᱱᱚᱛᱮ ᱱᱚᱜᱼᱚᱭ ᱡᱚᱛᱚ ᱦᱚᱲ ᱵᱚᱱ ᱵᱟᱲᱟᱭ ᱜᱮᱭᱟ ᱱᱤᱛᱚᱜ ᱢᱟ ᱵᱚᱱ ᱪᱟᱥ ᱵᱟᱥᱟ ᱟᱨ ᱟᱹᱰᱤ ᱜᱟᱱ ᱱᱤᱛ ᱛᱮ ᱢᱟᱵᱚᱱ ᱨᱚᱦᱚᱭ ᱵᱟᱲᱟᱭ ᱜᱮᱭᱟ, ᱢᱮᱱᱠᱷᱟᱱ ᱱᱚᱣᱟ ᱵᱚᱪᱷᱚᱨ ᱡᱮ ᱱᱚᱝᱠᱟ ᱟᱠᱟᱫ ᱵᱚᱱᱟᱭ ᱱᱤᱛᱚᱜ ᱱᱟᱦᱟᱜ ᱟᱞᱮ ᱟᱯᱷᱚᱨ ᱠᱚᱦᱚᱸ ᱵᱟᱝ ᱠᱩᱲᱟᱹᱣ ᱠᱟᱱᱟ᱾ ᱟᱨ ᱱᱚᱛᱮ ᱱᱟᱦᱟᱜ ᱨᱚᱦᱚᱭ ᱠᱚᱦᱚᱸ ᱵᱟᱝᱞᱮ ᱮᱛᱚᱦᱚᱵ ᱟᱠᱟᱱᱟ, ᱠᱟᱨᱚᱱ ᱱᱤᱛᱚᱜ ᱟᱯᱷᱚᱨ ᱠᱚᱦᱚᱸ ᱟᱹᱰᱤ ᱦᱩᱰᱤᱧ ᱜᱮᱭᱟ᱾ ᱟᱨ ᱟᱵᱮᱱ ᱵᱮᱱ ᱞᱟᱹᱭ ᱠᱮᱫ ᱞᱮᱠᱟ ᱮᱠ ᱥᱚᱯᱛᱟᱦᱚ ᱠᱷᱚᱱ ᱫᱟᱜ ᱵᱟᱹᱱᱩᱜ ᱟᱱᱟᱜ ᱚᱱᱠᱟᱜ ᱜᱮ ᱱᱟᱦᱟᱜ ᱱᱚᱛᱮ ᱦᱚᱸ ᱫᱟᱜ ᱵᱟᱹᱱᱩᱜᱼᱟ᱾ ᱟᱨ ᱱᱚᱜᱼᱚᱭ ᱱᱤᱛ ᱫᱷᱟᱹᱨᱤᱡ ᱵᱟᱭ ᱫᱟᱜ ᱠᱟᱜ ᱞᱮᱭᱟ᱾ ᱛᱮᱦᱤᱧ ᱫᱚ ᱦᱟᱸᱜ ᱛᱷᱚᱲᱟ ᱨᱤᱢᱤᱞ ᱵᱟᱲᱟ ᱟᱠᱟᱫᱟ᱾ ᱟᱫᱚ ᱦᱟᱸᱜ ᱫᱟᱜ ᱦᱤᱡᱩᱜ ᱟᱥᱮ ᱵᱟᱝ ᱦᱤᱡᱩᱜᱼᱟ ᱢᱮᱱᱠᱷᱟᱱ ᱛᱤᱱ ᱦᱟᱹᱵᱤᱡ ᱞᱟᱹᱴᱩ ᱡᱟᱹᱯᱤᱫ ᱵᱟᱝ ᱦᱩᱭᱩᱜᱼᱟ, ᱵᱟᱨᱭᱟ ᱯᱮᱭᱟ ᱡᱟᱹᱯᱩᱫ ᱵᱟᱝ ᱦᱩᱭᱩᱜᱼᱟ, ᱮᱱᱠᱷᱟᱱ ᱫᱚ ᱦᱟᱸᱜ ᱠᱷᱮᱛ ᱠᱚᱨᱮ ᱫᱟᱜ ᱠᱚ ᱯᱮᱨᱮᱡ ᱫᱚ ᱱᱟᱦᱟᱜ ᱢᱩᱥᱠᱤᱞ ᱦᱟᱛᱟᱲ ᱜᱮᱭᱟ᱾
ᱟᱪᱪᱷᱟ ᱟᱪᱪᱷᱟ, ᱟᱫᱚ ᱛᱟᱦᱚᱞᱮ ᱟᱯᱮ ᱚᱱᱛᱮ ᱫᱚ ᱦᱟᱸᱜ ᱛᱟᱦᱚᱞᱮ ᱮᱜ ᱱᱚᱜᱼᱚᱭ ᱠᱮᱱᱮᱞ ᱠᱚ ᱥᱟᱵ ᱢᱟᱨᱥᱟᱞ ᱠᱚ ᱚᱱᱟ ᱠᱚ ᱵᱟᱹᱱᱩᱜᱼᱟ ᱥᱮ ᱪᱮᱫ?
ᱵᱟᱝ ᱚᱱᱠᱟ ᱫᱚ ᱡᱟᱦᱟᱱᱟᱜ ᱵᱟᱝ ᱢᱮᱱᱟᱜᱼᱟ, ᱟᱞᱮ ᱫᱚ ᱱᱚᱜᱼᱚᱭ ᱦᱟᱜ ᱥᱮᱨᱢᱟ ᱡᱟᱹᱲᱤ ᱵᱚᱨᱥᱟ ᱜᱮ ᱪᱟᱥ ᱫᱚ ᱦᱩᱭᱩᱜ ᱫᱚ ᱪᱮᱫᱟᱜ ᱥᱮ ᱱᱚᱛᱮ ᱫᱚ ᱱᱟᱦᱟᱜ ᱴᱟᱺᱰᱤ ᱧᱚᱜ ᱜᱮᱭᱟ, ᱵᱟᱹᱫᱽ ᱵᱟᱹᱭᱦᱟᱹᱲ ᱠᱚ ᱢᱮᱱᱟᱜ ᱟᱠᱟᱫᱟ᱾ ᱚᱱᱠᱟ ᱵᱟᱝ ᱢᱮᱱᱟᱜᱼᱟ ᱦᱳᱭᱥᱮᱼᱼ
ᱟᱪᱪᱷᱟ ᱟᱪᱪᱷᱟ ᱟᱪᱪᱷᱟ ᱢᱟᱱᱮ ᱦᱮᱸ ᱛᱟᱦᱚᱞᱮ ᱵᱚᱪᱷᱚᱨ ᱨᱮ ᱛᱟᱦᱞᱮ ᱢᱤᱫ ᱫᱷᱟᱣ ᱜᱮᱯᱮ ᱪᱟᱥᱚᱜᱼᱟ᱾
ᱦᱳᱭ, ᱵᱚᱪᱷᱚᱨ ᱨᱮ ᱟᱞᱮ ᱫᱚ ᱢᱤᱫ ᱫᱚᱢ ᱜᱮᱞᱮ ᱪᱟᱥᱚᱜᱼᱟ᱾ ᱠᱟᱨᱚᱱ ᱫᱚ ᱟᱞᱮ ᱱᱤᱨᱚᱱ ᱪᱟᱥ ᱱᱚᱣᱟ ᱞᱟᱹᱜᱤᱫ ᱵᱟᱝ ᱦᱩᱭᱩᱜᱼᱟ᱾ ᱴᱟᱺᱰᱤ ᱧᱚᱜ ᱜᱮᱭᱟ ᱟᱨ ᱚᱱᱠᱟ ᱫᱟᱜ ᱠᱚᱦᱚᱸ ᱵᱟᱝ ᱛᱤᱸᱜᱩᱱᱟ ᱟᱨ ᱱᱤᱨᱚᱱ ᱪᱟᱥ ᱫᱚᱞᱤᱧ ᱟᱸᱡᱚᱢ ᱟᱠᱟᱫᱟ ᱚᱱᱠᱟᱱ ᱴᱷᱮᱱ ᱠᱚ ᱪᱟᱥ ᱛᱟᱦᱮᱱᱟ᱾ ᱡᱟᱦᱟᱸ ᱵᱚᱨᱟᱵᱚᱨ ᱫᱟᱜ ᱠᱩ ᱛᱟᱦᱮᱱᱟ ᱡᱚᱨ ᱠᱟᱜᱮ ᱛᱟᱦᱮᱱᱟ ᱥᱮ ᱱᱚᱝᱠᱟ ᱟᱵᱚ ᱫᱟᱜ ᱦᱚᱸ ᱡᱩᱫᱤ ᱵᱟᱭ ᱡᱟᱹᱲᱤᱭᱟ ᱛᱚ ᱮᱱᱠᱷᱟᱱ ᱩᱱᱠᱩ ᱠᱚᱣᱟᱜ ᱫᱚ ᱦᱩᱭᱩᱜ ᱜᱮᱭᱟ ᱦᱳᱭᱥᱮ᱾
ᱦᱳᱭ ᱦᱳᱭ ᱟᱞᱮ ᱟᱞᱮ ᱱᱚᱛᱮ ᱦᱚᱸ ᱚᱱᱠᱟᱜᱮ ᱢᱟᱱᱮ ᱦᱮᱸ ᱟᱞᱮ ᱥᱮᱱᱟᱜ ᱠᱷᱮᱛ ᱵᱟᱹᱫᱽ ᱦᱚᱸ ᱚᱱᱠᱟ ᱜᱮ ᱵᱟᱹᱫᱽ ᱢᱮᱱᱟᱜᱼᱟ᱾ ᱟᱨᱦᱚᱸ ᱛᱷᱚᱲᱟ ᱞᱟᱛᱟᱨ ᱧᱚᱜ ᱫᱚ ᱡᱟᱦᱟ ᱵᱟᱹᱭᱦᱟᱹᱲ ᱠᱚᱵᱚᱱ ᱢᱮᱛᱟᱜ ᱠᱟᱱᱟ ᱚᱱᱠᱟᱜ ᱜᱮ ᱢᱮᱱᱟᱜᱼᱟ᱾ ᱟᱨ ᱛᱟᱯᱚᱨ ᱮᱸᱜ ᱟᱞᱮ ᱥᱮᱫ ᱫᱚ ᱦᱟᱸᱜ ᱵᱤᱨ ᱠᱚ ᱢᱮᱱᱟᱜᱼᱼ ᱰᱩᱝᱨᱤ ᱠᱚ ᱚᱱᱟ ᱠᱚ ᱢᱮᱱᱟᱜᱼᱟ, ᱟᱫᱚ ᱟᱞᱮ ᱥᱮᱫ ᱦᱚᱸ ᱚᱱᱠᱟᱜᱮ ᱥᱮᱨᱢᱟ ᱫᱟᱜ ᱵᱷᱚᱨᱥᱟ ᱜᱤᱼᱼ ᱞᱮ ᱛᱟᱦᱮᱱᱟ᱾ ᱡᱮ ᱱᱚᱝᱠᱟ ᱠᱳᱱᱳ ᱠᱮᱱᱮᱞ ᱥᱮ ᱥᱟᱵᱢᱟᱨᱥᱟᱞ ᱠᱚᱫᱚ ᱦᱟᱸᱜ ᱵᱟᱹᱱᱩᱜᱼᱟ᱾
ᱦᱳᱭ ᱟᱞᱮ ᱥᱮᱱ ᱦᱚᱸ ᱚᱱᱠᱟ ᱜᱮ᱾ ᱟᱹᱵᱤᱱ ᱵᱮᱱ ᱞᱟᱹᱭ ᱠᱮᱫᱼᱟ ᱰᱩᱝᱨᱤ, ᱛᱚ ᱱᱟᱦᱟᱜ ᱟᱞᱮ ᱥᱮᱱ ᱦᱚᱸ ᱰᱩᱝᱨᱤ ᱫᱚ ᱢᱮᱱᱟᱜ ᱜᱮᱭᱟ᱾ ᱟᱨ ᱵᱤᱨᱼᱵᱩᱨᱩ ᱠᱚᱦᱚᱸ ᱢᱮᱱᱟᱜ ᱜᱮᱭᱟ ᱠᱟᱹᱴᱤᱡ ᱱᱟᱦᱟᱜ ᱯᱷᱟᱨᱟᱠ ᱧᱚᱜ ᱨᱮᱜᱮ ᱢᱮᱱᱟᱜᱼᱟ᱾ ᱟᱨ ᱞᱤᱧ ᱞᱟᱹᱭ ᱞᱮᱠᱷᱟᱱᱼᱼ ᱡᱮᱢᱚᱱ ᱵᱚᱱ ᱞᱟᱹᱭᱟ ᱮᱱᱛᱮᱫ ᱱᱚᱜᱼᱚᱭ ᱠᱮᱱᱮᱞᱼᱼ ᱠᱩ ᱱᱤᱛᱚᱜ ᱫᱚ ᱫᱟᱜ ᱠᱚ ᱟᱭᱢᱟ ᱡᱟᱭᱜᱟ ᱥᱮ ᱯᱩᱠᱷᱨᱤ ᱠᱚ ᱛᱚ ᱟᱞᱮ ᱠᱚᱫᱚ ᱯᱩᱠᱷᱨᱤ ᱠᱚ ᱢᱮᱱᱟᱜ ᱜᱮᱭᱟ᱾ ᱠᱩᱧ ᱠᱚ ᱢᱮᱱᱟᱜ ᱜᱮᱭᱟ, ᱢᱮᱱᱠᱷᱟᱱ ᱚᱱᱟ ᱠᱩᱧ ᱯᱩᱠᱷᱨᱤ ᱠᱚᱫᱚ ᱱᱟᱦᱟᱜ ᱛᱩᱯᱩᱱ ᱥᱩᱢᱩᱱ ᱜᱮ ᱦᱩᱭᱩᱜᱼᱟ, ᱫᱟᱜ ᱠᱚᱫᱚ ᱱᱟᱦᱟᱜ ᱱᱤᱨᱚᱱ ᱫᱤᱱ ᱫᱚ ᱟᱞᱮᱥᱮᱱ ᱫᱚ ᱮᱠᱫᱚᱢ ᱫᱟᱜ ᱴᱟᱱ ᱪᱟᱵᱟᱜᱼᱟ᱾ ᱮᱠᱫᱚᱢ ᱡᱚᱛᱚ ᱜᱟᱹᱰᱤᱭᱟᱹ ᱠᱚᱦᱚᱸ ᱨᱚᱦᱚᱲ ᱪᱟᱵᱟᱜᱼᱟ᱾ ᱠᱩᱧ ᱠᱚᱦᱚᱸ ᱵᱟᱹᱭ ᱵᱟᱹᱭᱛᱮ ᱞᱟᱛᱟᱨᱚᱜᱼᱟ, ᱫᱟᱜ ᱠᱚ ᱢᱟᱱᱮ ᱧᱩ ᱡᱚᱢ ᱞᱟᱹᱜᱤᱫ ᱦᱚᱸ ᱟᱭᱢᱟ ᱞᱮ ᱠᱚᱥᱴᱚᱜ ᱛᱟᱦᱮᱱᱟ᱾ ᱟᱨ ᱜᱟᱹᱭ ᱰᱟᱝᱨᱤ ᱞᱟᱹᱜᱤᱫ ᱢᱟ ᱠᱚᱥᱴᱚ ᱦᱩᱭᱩᱜ ᱜᱮᱭᱟ᱾ ᱢᱟᱱᱮ ᱢᱟᱹᱱᱩᱭ ᱞᱟᱹᱜᱤᱫ ᱦᱚᱸ ᱧᱩ ᱡᱚᱢ ᱞᱟᱹᱜᱤᱫ ᱦᱚ ᱟᱹᱰᱤ ᱠᱚᱥᱴᱚᱜ ᱛᱟᱦᱮᱱᱟ᱾ ᱟᱹᱰᱤ ᱥᱟᱺᱜᱤᱧ ᱠᱷᱚᱱ ᱞᱮ ᱟᱹᱜᱩᱭ ᱛᱟᱸᱦᱮᱱᱟ᱾
ᱦᱳᱭ ᱦᱳᱭ᱾ ᱦᱮᱸ ᱟᱞᱮ ᱥᱮᱫ ᱦᱚᱸ ᱚᱱᱠᱟᱱ ᱦᱮᱸ ᱮ ᱡᱟᱭᱜᱟ ᱠᱟᱱ ᱜᱮᱭᱟ ᱡᱮᱢᱚᱱ ᱵᱮᱱ ᱢᱮᱱᱠᱮᱜ ᱦᱮᱸ ᱚᱱᱟ ᱱᱤᱨᱚᱱᱫᱤᱱ ᱦᱟᱸᱜ ᱮ ᱠᱩᱧ, ᱯᱩᱠᱷᱨᱤ ᱠᱚᱨᱮ ᱥᱮ ᱰᱚᱵᱷᱟᱜ ᱠᱚᱨᱮ ᱫᱟᱜ ᱵᱟᱝ ᱛᱟᱦᱮᱱᱟ ᱚᱱᱠᱟᱜᱮ ᱟᱞᱮᱥᱮᱫ ᱦᱚᱸ ᱥᱚᱢᱚᱭ ᱫᱚ ᱫᱟᱜ ᱫᱚ ᱵᱟᱝ ᱛᱟᱦᱮᱱᱟ ᱡᱚᱛᱚ ᱡᱷᱚᱛᱚ ᱦᱚᱲ ᱜᱮ ᱚᱱᱠᱟᱜ ᱜᱮ ᱠᱚᱥᱴᱚ ᱜᱟᱹᱭ, ᱰᱟᱝᱨᱟ, ᱢᱤᱦᱩ, ᱢᱮᱨᱚᱢ ᱦᱚᱸ ᱫᱟᱜ ᱧᱩ ᱞᱟᱹᱜᱤᱫ ᱦᱚᱸ ᱠᱚᱥᱴᱚ ᱟᱨ ᱟᱵᱚ ᱠᱚ ᱦᱚᱲ ᱞᱟᱹᱜᱤᱫ ᱦᱚᱸ ᱫᱟᱜ ᱵᱮᱵᱚᱦᱟᱨ ᱞᱟᱹᱜᱤᱫ ᱥᱮ ᱰᱟᱹᱵᱽᱨᱟᱹ ᱞᱟᱹᱜᱤᱫ ᱦᱚᱸ ᱠᱚᱥᱴᱚ ᱜᱮᱸ᱾ ᱟᱪᱪᱷᱟ ᱟᱵᱮᱱ ᱢᱮᱱ ᱠᱮᱫ ᱚᱱᱛᱮ ᱦᱚᱸ ᱵᱩᱨᱩ-ᱰᱩᱝᱨᱤ ᱠᱚ ᱢᱮᱱᱟᱜᱼᱟ? ᱟᱫᱚ ᱛᱟᱦᱚᱞᱮ ᱟᱯᱮ ᱚᱱᱛᱮ ᱵᱩᱨᱩ ᱵᱩᱨᱩ ᱵᱚᱸᱜᱟ ᱠᱚ ᱦᱩᱭ ᱵᱟᱲᱟᱜ ᱜᱮᱭᱟ?
ᱟᱞᱮ ᱠᱷᱚᱱ ᱫᱚ ᱱᱟᱦᱟᱜ ᱵᱩᱨᱩ ᱠᱚᱫᱚ ᱥᱟᱹᱜᱤᱧ ᱜᱮ ᱢᱮᱱᱟᱜᱼᱟ ᱦᱳᱭ ᱵᱩᱨᱩ ᱵᱚᱸᱜᱟ ᱠᱚ ᱦᱩᱭ ᱵᱟᱲᱟᱜ ᱜᱮᱭᱟ᱾ ᱡᱟᱦᱟᱸ ᱞᱮ ᱢᱮᱛᱟᱜ ᱛᱟᱦᱮᱱᱟ ᱪᱮᱫ ᱦᱟᱸᱜ ᱞᱮ ᱢᱮᱛᱟᱜ ᱛᱟᱦᱮᱱᱟ ᱢᱟᱱᱮ ᱚᱱᱟ ᱵᱩᱨᱩ ᱯᱩᱡᱟᱹ ᱡᱟᱦᱟᱸ ᱠᱚ ᱢᱮᱱ ᱛᱟᱦᱮᱱᱟ ᱦᱳᱭ ᱟᱫᱚ ᱟᱞᱮ ᱠᱷᱚᱱ ᱫᱚ ᱱᱟᱦᱟᱜ ᱠᱟᱨᱚᱱ ᱥᱟᱺᱜᱤᱧ ᱜᱮᱭᱟ᱾ ᱥᱟᱺᱜᱤᱧ ᱢᱟᱱᱮ ᱟᱭᱢᱟ ᱜᱮ ᱥᱟᱺᱜᱤᱧ ᱜᱮᱭᱟ ᱜᱮᱭᱟ ᱟᱨ ᱵᱤᱨ ᱠᱚᱦᱚᱸ ᱟᱭᱢᱟ ᱞᱮ ᱥᱟᱹᱜᱤᱧᱚᱜ ᱜᱮᱭᱟ ᱡᱮᱢᱚᱱ ᱯᱩᱡᱟᱹ ᱯᱟᱥᱟ ᱟᱵᱚ ᱡᱩᱫᱤ ᱥᱟᱨᱡᱚᱢ ᱠᱚ ᱫᱚᱨᱠᱟᱨ ᱵᱚᱱᱟ ᱥᱟᱨᱡᱚᱢ ᱯᱟᱛᱲᱟ ᱥᱟᱨᱡᱚᱢ ᱥᱟᱠᱟᱢ ᱮᱱᱠᱷᱟᱱ ᱟᱞᱮ ᱫᱚ ᱠᱤᱨᱤᱧ ᱦᱩᱭᱩᱜ ᱛᱟᱞᱮᱭᱟ ᱟᱨ ᱵᱟᱝᱠᱷᱟᱱ ᱦᱟ‍ᱸᱜ ᱪᱟᱞᱟᱜ ᱦᱩᱭᱩᱜ ᱛᱟᱞᱮᱭᱟ᱾ ᱢᱟᱱᱮ ᱠᱟᱨᱚᱱ ᱱᱚᱣᱟ ᱥᱩᱨ ᱠᱚᱨᱮ ᱚᱱᱠᱟ ᱥᱟᱨᱡᱚᱢ ᱫᱟᱨᱮ ᱠᱚ ᱱᱚᱦᱟᱜ ᱵᱟᱝ ᱢᱮᱱᱟᱜᱼᱟ᱾ ᱟᱫᱚ ᱟᱵᱚ ᱢᱟᱵᱚᱱ ᱵᱟᱲᱟᱭ ᱜᱮᱭᱟ ᱡᱟᱦᱟᱸᱱᱟᱜ ᱨᱮᱜᱮ ᱞᱟᱹᱠᱛᱤ ᱟᱵᱚᱱᱟ ᱛᱚ ᱥᱟᱨᱡᱚᱢ ᱥᱟᱠᱟᱢ ᱫᱚ ᱟᱹᱰᱤ ᱡᱟᱨᱩᱲ ᱜᱮᱭᱟ ᱦᱳᱭᱥᱮ᱾
ᱦᱳᱭ ᱦᱳᱭ ᱦᱮᱸ ᱚᱱᱟ ᱫᱚ ᱡᱷᱚᱛᱚ ᱨᱮᱜᱮ ᱟᱹᱰᱤ ᱞᱟᱹᱠᱛᱤ ᱢᱮᱱᱟᱜ ᱛᱟᱵᱚᱱᱟ ᱵᱚᱸᱜᱟ, ᱵᱩᱨᱩ ᱯᱚᱨᱚᱵᱽ, ᱯᱟᱹᱞᱤ ᱥᱚᱢᱚᱭ ᱱᱚᱜ ᱚᱭ ᱵᱚᱸᱜᱟ, ᱵᱩᱨᱩᱭᱟᱵᱚᱱ ᱩᱱ ᱥᱚᱢᱚᱭ ᱯᱩᱨᱟ ᱟᱹᱛᱲᱟ ᱟᱨᱦᱚᱸ ᱱᱚᱸᱜᱼᱚᱭ ᱪᱚᱰᱚᱨ ᱨᱮᱵᱚᱱ ᱢᱟᱨᱮ ᱦᱟᱯᱲᱟᱢ ᱠᱚ ᱧᱩᱛᱩᱢ ᱥᱮ ᱵᱚᱸᱜᱟᱼᱵᱩᱨᱩ ᱧᱩᱛᱩᱢ ᱛᱮ ᱚᱱᱟ ᱥᱟᱨᱡᱚᱢ ᱥᱟᱠᱟᱢ ᱨᱮᱭᱟᱜ ᱵᱚᱱ ᱯᱷᱩᱲᱩᱜᱟ᱾ ᱛᱟᱪᱷᱟᱲᱟ ᱟᱵᱚᱣᱟᱜ ᱱᱚᱸᱜᱼᱚᱭ ᱞᱮᱠ, ᱱᱮᱢᱟᱪᱟᱨ ᱵᱤᱦᱟᱹ ᱵᱟᱯ ᱵᱟᱯᱞᱟ, ᱵᱷᱟᱸᱰᱟᱱ ᱮᱢᱟᱱ ᱠᱚᱨᱮ ᱦᱚᱸ ᱥᱟᱨᱡᱚᱢ ᱨᱮᱭᱟᱜ ᱯᱷᱩᱲᱩᱜ ᱯᱟᱛᱲᱟ ᱵᱚᱱ ᱵᱮᱵᱚᱦᱟᱨᱮᱫ ᱠᱟᱱᱟ ᱟᱹᱰᱤ ᱵᱮᱥ ᱠᱟᱛᱷᱟ ᱵᱮᱱ ᱞᱟᱹᱭ ᱠᱮᱫᱟ ᱟᱹᱰᱤ ᱴᱷᱮᱡ, ᱟᱨ ᱱᱤᱭᱟᱹ ᱵᱮᱜᱽ ᱦᱚᱸ ᱛᱟᱦᱚᱞᱮ ᱟᱨ ᱟᱯᱮ ᱚᱱᱟ ᱠᱚᱨᱮ ᱪᱮᱫ ᱠᱚᱯᱮ ᱪᱤᱠᱟᱹ ᱵᱟᱲᱟᱭᱟ ᱱᱤᱭᱟᱹ ᱵᱚᱨᱥᱟ ᱨᱮᱭᱟᱜ ᱦᱩᱲᱩ ᱨᱚᱦᱚᱭ ᱠᱚ ᱦᱮᱸ ᱠᱟᱹᱢᱤ ᱠᱚ ᱦᱩᱭ ᱵᱟᱲᱟ ᱞᱮᱱᱠᱷᱟᱱ
ᱦᱳᱭ ᱵᱚᱨᱥᱟ ᱦᱩᱲᱩ ᱠᱚ ᱠᱟᱹᱢᱤ ᱠᱚ ᱦᱩᱭ ᱵᱟᱲᱟ ᱞᱮᱱᱠᱷᱟᱱ ᱱᱟᱦᱟᱸᱜ ᱟᱫᱚ ᱡᱮᱢᱚᱱ ᱦᱩᱲᱩ ᱨᱚᱦᱚᱭ ᱠᱟ ᱠᱟᱛᱮᱫ ᱟᱞᱮ ᱥᱮᱱ ᱫᱚᱠᱚ ᱦᱮᱲᱦᱮᱫ ᱜᱮᱭᱟ ᱡᱮᱢᱚᱱ ᱜᱷᱟᱸᱥ ᱠᱚ ᱡᱟᱱᱟᱢ ᱞᱮᱱᱠᱷᱟᱡ ᱚᱱᱟ ᱫᱚᱠᱚ ᱢᱮᱛᱟᱜᱼᱟ ᱦᱩᱲᱩ ᱦᱮᱲᱦᱮᱫ ᱟᱨ ᱤᱱᱟᱹ ᱛᱟᱭᱚᱢ ᱱᱟᱦᱟᱸᱜ ᱦᱩᱲᱩ ᱦᱮᱲᱦᱮᱫ ᱯᱚᱨᱮ ᱫᱚ ᱟᱫᱚ ᱱᱟᱦᱟᱸᱜ ᱠᱟᱹᱢᱤ ᱠᱚᱫᱚ ᱦᱟᱸᱜ ᱪᱟᱵᱟᱜ ᱠᱟᱱ ᱛᱟᱵᱚᱱᱟ ᱠᱷᱮᱛ ᱠᱟᱹᱢᱤ, ᱫᱟ ᱟᱫᱚ ᱵᱚᱱ ᱛᱟᱸᱜᱤᱭᱟ ᱦᱟᱸᱜ ᱪᱮᱫ ᱞᱮᱠᱟ ᱱᱤᱛᱚᱜ ᱜᱮᱞᱮ ᱵᱤᱞᱤᱜ ᱛᱟᱵᱚᱱᱟ ᱦᱳᱭᱥᱮ᱾ ᱟᱫᱚ ᱦᱩᱲᱩ ᱜᱮᱞᱮ ᱵᱤᱞᱤᱜ ᱛᱟᱦᱮᱸᱱᱟ ᱦᱟᱸᱜ ᱱᱚᱛᱮ ᱚᱲᱟᱜ ᱠᱚ ᱥᱮᱱ ᱦᱚᱸ ᱚᱲᱟᱜ ᱫᱩᱣᱟᱹᱨ ᱠᱚ ᱥᱟ ᱯᱟᱭ ᱦᱩᱭᱩᱜ ᱛᱟᱵᱚᱱᱟ ᱠᱟᱨᱚᱱ ᱟᱵᱚ ᱫᱚ ᱦᱟᱥᱟ ᱚᱲᱟᱜ ᱫᱩᱣᱟᱹᱨ ᱜᱮᱥᱮ ᱟᱫᱚ ᱚᱱᱟ ᱠᱚᱦᱚᱸ ᱵᱟᱭ ᱥᱟᱯᱷᱟ ᱞᱮᱱᱠᱟᱱ ᱵᱟᱹᱭ ᱵᱟᱹᱭᱛᱮ ᱱᱟᱦᱟᱸᱜ ᱵᱮᱥ ᱵᱟᱭ ᱵᱩᱡᱷᱟᱹᱜᱼᱟ ᱡᱮᱢᱚᱱ ᱵᱚᱱ ᱞᱟᱹᱭᱟ ᱦᱩᱲᱩ ᱡᱮᱢᱚᱱ ᱱᱟᱣᱟ ᱦᱩᱲᱩ ᱵᱚᱱ ᱜᱮᱫ ᱨᱟᱠᱟᱵᱟ ᱤᱱᱟᱹᱜ ᱛᱮᱫᱚ ᱱᱟᱦᱟᱸᱜ ᱚᱲᱟᱜ ᱠᱚᱦᱚᱸ ᱵᱚᱱ ᱥᱟᱯᱷᱟ ᱥᱟᱹᱯᱷᱤ ᱠᱟᱜᱼᱟ, ᱵᱚᱞᱮ ᱱᱟᱣᱟ ᱠᱟᱜᱼᱟ ᱵᱚᱱ᱾ ᱟᱨ ᱦᱳᱭ ᱡᱮᱢᱚᱱ ᱟᱵ ᱟᱯᱮᱥᱮᱱ ᱚᱱᱛᱮ ᱥᱚᱨᱦᱟᱭ ᱵᱚᱸᱜᱟ ᱠᱚ ᱦᱩᱭᱩᱜ ᱛᱟᱦᱮᱱᱟ? ᱡᱟᱹᱱᱤᱡ ᱱᱟᱦᱟᱸᱜ ᱠᱟᱨᱛᱤᱠ ᱟᱢᱵᱟᱵᱟᱹᱥ ᱭᱟᱹ ᱡᱟᱦᱟᱸ ᱵᱚᱱ ᱞᱟᱹᱭᱟ ᱱᱟᱣᱟ ᱦᱩᱲᱩ ᱵᱚᱱ ᱜᱮᱫ ᱨᱟᱠᱟᱵ ᱥᱚᱢᱚᱭ ᱦᱳᱭᱥᱮ, ᱟᱨ ᱟᱞᱮ ᱥᱮᱱ ᱫᱚ ᱱᱚᱛᱮ ᱱᱟᱦᱟᱸᱜ ᱯᱩᱥ ᱵᱚᱸᱜᱟ ᱞᱮ ᱥᱚᱨᱦᱟᱭᱚᱜ ᱛᱟᱦᱮᱸᱱᱟ ᱟᱫᱚ ᱤᱱᱟᱹᱜ ᱛᱮᱫᱚ ᱟᱞᱮ ᱫᱚ ᱡᱮᱢᱚᱱ ᱦᱩᱲᱩ ᱠᱩ ᱩᱸ ᱠᱷᱮᱛ ᱵᱚᱞᱮ ᱜᱮᱫ ᱨᱟᱠᱟᱵ ᱦᱩᱭᱩᱜ ᱛᱮᱫᱚ ᱚᱲᱟᱜ ᱫᱩᱣᱟᱹᱨ ᱱᱟᱦᱟᱸᱜ ᱥᱟᱯᱟ ᱥᱟᱹᱛᱚᱜᱼᱟ ᱵᱟᱹᱭ ᱵᱟᱹᱭ ᱛᱮ ᱠᱟᱨᱚᱱ ᱚᱱᱛᱮ ᱠᱷᱮᱛ ᱥᱮᱫ ᱵᱚᱱ ᱫᱷᱩᱨᱟᱹᱣ ᱞᱮᱱᱠᱷᱟᱱ ᱦᱩᱲᱩ ᱜᱮᱫ ᱠᱚ ᱱᱟᱦᱟᱸᱜ ᱟᱫᱚ ᱵᱟᱭ ᱜᱟᱱᱚᱜ ᱠᱟᱱᱟ ᱚᱲᱟᱜ ᱫᱩᱣᱟᱹᱨ ᱥᱮᱫ᱾
ᱦᱳᱭ ᱦᱳᱭ ᱵᱮᱥ ᱟᱹᱰᱤ ᱮᱸ ᱪᱮ ᱴᱷᱤᱠ ᱠᱟᱛᱷᱟ ᱵᱮᱱ ᱢᱮᱱ ᱠᱮᱫᱟ, ᱱᱚᱸᱜᱼᱚᱭ ᱵᱮᱱ ᱢᱮᱱ ᱠᱷᱟᱱ ᱟᱞᱮ ᱥᱮᱫ ᱦᱟᱸᱜ ᱠᱟᱨᱛᱤᱠ ᱵᱚᱸᱜᱟ ᱦᱟᱸᱜ ᱥᱚᱨᱟᱭ ᱦᱩᱭᱩᱜ ᱠᱟᱱᱟ ᱵᱟᱝ ᱚᱱᱠᱟ ᱫᱚ ᱵᱟᱝ ᱠᱟᱱᱟ ᱟᱞᱮ ᱥᱮᱫ ᱫᱚ ᱦᱮᱸ ᱟᱵᱮᱱ ᱵᱮᱱ ᱢᱮᱱ ᱠᱮᱫ ᱞᱮᱠᱟ ᱯᱩᱥ ᱵᱚᱸᱜᱟ ᱜᱮ ᱦᱩᱭᱩᱜᱼᱟ ᱟᱞᱮ ᱥᱮᱫ ᱦᱚᱸ ᱚᱱᱠᱟ ᱯᱩᱥ ᱵᱚᱸᱜᱟ ᱜᱮ ᱦᱩᱭᱩᱜᱼᱟ᱾ ᱟᱞᱮ ᱦᱚᱸ ᱢᱟᱱᱮ ᱮᱸ ᱪᱮᱜ ᱞᱮᱠᱟᱞᱤᱧ ᱢᱮᱱᱟ ᱮᱸ ᱪᱮ ᱡᱮᱢᱚᱱ ᱠᱚ ᱢᱮᱱᱟ ᱟᱵᱚ ᱟ ᱯᱚᱥᱪᱷᱤᱢ ᱵᱟᱝᱞᱟ ᱨᱮᱱ ᱢᱟᱱᱮ ᱦᱟᱱᱟᱜ ᱫᱚᱠᱠᱷᱤᱱ ᱯᱟᱦᱟᱴᱟ ᱥᱮᱫ ᱮᱫᱚ ᱥᱚᱨᱦᱟᱭ ᱵᱚᱸᱜᱟ ᱨᱮᱠᱚ ᱥᱚᱨᱦᱟᱭᱚᱜᱼᱟ ᱥᱮ ᱡᱟᱦᱟᱸ ᱠᱚ ᱢᱮᱱᱟ ᱫᱤᱯᱟᱵᱚᱞᱤ ᱥᱮ ᱠᱟᱹᱞᱤ ᱯᱩᱡᱟᱹ ᱥᱚᱢᱚᱭ ᱚᱱᱠᱟ ᱫᱚ ᱵᱟᱝ ᱟᱞᱮ ᱦᱚᱸ ᱚᱱᱠᱟ ᱯᱩᱥ ᱵᱚᱸᱜᱟ ᱜᱮᱞᱮ ᱥᱚᱨᱦᱟᱭᱚᱜᱼᱟ᱾
ᱛᱟᱦᱚᱞᱮ ᱟᱵᱚ ᱫᱚ ᱱᱟᱦᱟᱸᱜ ᱢᱤᱫ ᱫᱚᱢ ᱛᱮᱜᱮ ᱦᱩᱭᱩᱜ ᱠᱟᱱ ᱛᱟᱵᱚᱱᱟ ᱦᱳᱭᱥᱮ᱾
ᱦᱮᱸ ᱦᱳᱭ ᱟᱵᱚ ᱫᱚ ᱢᱤᱫ ᱫᱷᱟᱣ ᱛᱮᱦᱟᱸᱜ ᱦᱩᱭᱩᱜ ᱠᱟᱱᱟ ᱱᱚᱣᱟ ᱯᱳᱥ ᱵᱚᱸᱜᱟ ᱦᱟᱸᱜ ᱚᱱᱟ ᱯᱚᱸᱪᱤᱥ ᱛᱟᱹᱨᱤᱠᱷ ᱠᱚᱛᱮ ᱜᱮ ᱟᱫᱚᱢ ᱦᱚᱲ ᱫᱚ
ᱦᱳᱭ ᱡᱮᱢᱚᱱ ᱪᱮᱫ ᱞᱮᱠᱟ ᱵᱚᱱ ᱱᱮᱰᱟᱭ ᱛᱟᱦᱮᱱᱟ ᱡᱮᱢᱚᱱ ᱟᱞᱮ ᱥᱮᱱ ᱫᱚᱠᱚ ᱱᱮᱸᱰᱟᱭ ᱛᱟᱦᱮᱱᱟ ᱢᱟᱱᱮ ᱱᱚᱝᱠᱟ ᱛᱮᱭᱤᱥ ᱯᱩᱥ ᱠᱷᱚᱱ ᱦᱟᱸᱜ ᱱᱮᱰᱟ ᱠᱚᱫᱚ ᱮᱛᱚᱦᱚᱵᱚᱜ-ᱟ ᱟᱫᱚ ᱱᱟᱜ ᱯᱚᱸᱪᱤᱥ ᱯᱩᱥ ᱪᱷᱟᱵᱵᱤᱥ ᱯᱩᱥ ᱦᱟᱹᱵᱤᱡ ᱛᱮᱠᱚ ᱱᱮᱰᱟᱭ ᱜᱮᱭᱟ ᱵᱚᱞᱮ ᱡᱟᱦᱟᱸᱭ ᱫᱚ ᱛᱮᱭᱤᱥ ᱯᱩᱥ ᱠᱚ ᱩᱢᱩᱜ-ᱟ ᱡᱟᱦᱟᱸᱭ ᱫᱚ ᱪᱚᱵᱵᱤᱥ ᱡᱟᱦᱟᱭ ᱫᱚ ᱯᱚᱸᱪᱤᱥ ᱟᱨ ᱡᱟᱦᱟᱸᱭ ᱫᱚ ᱪᱷᱟᱵᱵᱤᱥ ᱪᱷᱟᱵᱵᱤᱥ ᱨᱮᱜᱮ ᱦᱟᱸᱜ ᱞᱟᱥᱴᱚ ᱫᱚ ᱠᱟᱨᱚᱱ ᱚᱱᱛᱮ ᱫᱤᱱ ᱵᱟᱝᱵᱚᱱ ᱧᱟᱢᱮᱫ ᱠᱟᱱᱟ ᱥᱮ ᱾ ᱢᱟᱱᱮ ᱢᱚᱬᱮ ᱥᱤᱧ ᱢᱚᱬᱮ ᱧᱤᱫᱟᱹ ᱠᱚ ᱞᱟᱹᱭᱟ ᱟᱫᱚ ᱡᱟᱦᱟᱸ ᱠᱚᱨᱮ ᱫᱚ ᱮᱱᱛᱮ ᱵᱤᱞᱚᱢ ᱠᱟᱛᱮᱜ ᱠᱚ ᱩᱢᱚᱜ ᱠᱷᱟᱡ ᱫᱚ ᱦᱟᱸᱜ ᱩᱱᱟᱹᱜ ᱫᱤᱱ ᱫᱚ ᱵᱟᱝᱠᱚ ᱧᱟᱢᱟ ᱠᱤᱱᱛᱩ ᱥᱟᱠᱨᱟᱛ ᱫᱚ ᱡᱚᱛᱚ ᱢᱤᱫ ᱥᱟᱶᱛ ᱦᱩᱭᱩᱜ ᱛᱟᱵᱚᱱᱟ ᱡᱟᱦᱟᱸᱭ ᱩᱱᱠᱩ ᱥᱚᱨᱦᱟᱭ ᱵᱚᱸᱜᱟ ᱨᱮᱠᱚ ᱥᱚᱨᱦᱟᱭᱚᱜ ᱠᱟᱱ ᱡᱟᱦᱟᱸ ᱞᱤᱧ ᱞᱟᱹᱭᱠᱮᱜ-ᱟ ᱠᱟᱨᱛᱤᱠ ᱟᱢᱵᱟ ᱵᱟᱹᱥᱭᱟᱹ ᱛᱚ ᱩᱱᱠᱩ ᱠᱚ ᱦᱟᱸᱜ ᱟᱵᱚ ᱥᱟᱶ ᱛᱮᱜᱮ ᱠᱚ ᱥᱚᱨᱦᱟᱭ ᱤᱭᱟᱹ ᱛᱟᱦᱮᱱᱟ ᱥᱟᱠᱨᱟᱛᱚᱜ ᱛᱟᱦᱮᱱᱟ ᱠᱟᱨᱚᱱ ᱥᱟᱠᱨᱟᱛ ᱨᱮᱱᱟᱜ ᱫᱤᱱ ᱫᱚ ᱵᱟᱝ ᱵᱚᱫᱚᱞᱚᱜ ᱛᱟᱵᱚᱱ ᱛᱟᱦᱮᱱᱟ ᱥᱮ᱾
ᱦᱮᱸ ᱦᱮᱸ ᱵᱮᱥ ᱟᱫᱚ ᱦᱟᱸᱜ ᱦᱮᱸ ᱱᱚᱜ-ᱚᱭ ᱠᱚ ᱚᱭ ᱥᱟᱠᱨᱟᱛᱚᱜ ᱠᱟᱱᱟ ᱟᱫᱚ ᱛᱟᱦᱚᱞᱮ ᱦᱟᱸᱜ ᱦᱮᱸ ᱾ ᱦᱮᱸ ᱱᱚᱶᱟ ᱦᱚᱸ ᱟᱹᱰᱤ ᱵᱮᱥ ᱠᱟᱛᱷᱟ ᱩᱱᱠᱩ ᱫᱚ ᱦᱟᱸᱜ ᱥᱚᱨᱦᱟᱭ ᱵᱚᱸᱜᱟ ᱠᱚ ᱥᱚᱨᱦᱟᱭᱚᱜ ᱠᱟᱱᱟ ᱢᱟᱱᱮ ᱦᱟᱸᱜ ᱠᱟᱹᱞᱤ ᱯᱩᱡᱟᱹ ᱥᱮᱫ ᱠᱚ ᱥᱚᱨᱦᱟᱭᱚᱜ ᱠᱟᱱᱟ ᱟᱵᱚ ᱫᱚ ᱯᱩᱥ ᱵᱚᱸᱜᱟ ᱵᱚᱱ ᱥᱚᱨᱚᱦᱟᱭ ᱚᱜ ᱠᱟᱱᱟ ᱟᱨ ᱥᱟᱠᱨᱟᱛ ᱫᱚ ᱦᱟᱸᱜ ᱢᱤᱫ ᱫᱷᱟ ᱛᱮᱵᱚᱱ ᱥᱟᱠᱨᱟᱛᱚᱜ ᱠᱟᱱᱟ ᱾
ᱦᱳᱭ ᱾ ᱛᱟᱦᱚᱞᱮ ᱱᱤᱛᱚᱜ ᱱᱟᱦᱟᱸᱜ ᱡᱟᱦᱟᱸ ᱵᱚᱱ ᱞᱟᱹᱭᱟ ᱱᱚᱜ-ᱚᱭ ᱥᱚᱨᱦᱟᱭ ᱵᱚᱱ ᱯᱟᱨᱚᱢ ᱠᱟᱛᱮᱫ ᱵᱷᱟᱫᱚᱨ ᱵᱚᱸᱜᱟ ᱠᱷᱚᱡ ᱟᱭᱢᱟ ᱞᱮᱠᱟᱱ ᱤᱭᱟᱹ ᱪᱷᱟᱛᱟ ᱠᱚ ᱦᱩᱭᱩᱜ ᱛᱟᱦᱮᱱᱟ ᱢᱮᱞᱟ ᱠᱚ ᱦᱩᱭᱩᱜ ᱛᱟᱦᱮᱱᱟ ᱚᱱᱠᱟ ᱟᱯᱮ ᱥᱮᱱ ᱦᱩᱭᱩᱜ ᱜᱮᱛᱮ?
ᱦᱳᱭ ᱪᱷᱟᱛᱟ ᱫᱚ ᱦᱟᱸᱜ ᱟᱞᱮ ᱥᱩᱨ ᱥᱩᱯᱩᱨ ᱠᱚᱫᱚ ᱦᱟᱸᱜ ᱵᱟᱝ ᱦᱩᱭᱩᱜ-ᱟ ᱾ ᱛᱟᱦᱚᱞᱮ ᱮᱠᱴᱩ ᱥᱟᱹᱜᱤᱧ ᱧᱚᱜ ᱨᱮ ᱦᱩᱭ ᱫᱚ ᱦᱩᱭᱩᱜ ᱜᱮᱭᱟ ᱪᱷᱟᱛᱟ ᱫᱚ ᱾ ᱟᱨ ᱦᱟᱸᱜ ᱟᱨ ᱦᱟᱸᱜ ᱱᱚᱜ-ᱚᱭ ᱦᱟᱸᱜ ᱛᱟᱨᱯᱚᱨ ᱦᱟᱸᱜ ᱱᱚᱜᱚᱭ ᱟᱹᱥᱤᱱ ᱵᱚᱸᱜᱟ ᱦᱟᱸᱜ ᱡᱟᱦᱟᱸ ᱠᱚ ᱢᱮᱱᱫᱟ ᱦᱟᱸᱜ ᱫᱮᱵᱤ ᱯᱩᱡᱟᱹ ᱦᱩᱭᱩᱜ ᱠᱟᱱᱟ ᱩᱱᱥᱚᱢᱚᱭ ᱡᱟᱦᱟᱸ ᱥᱮ ᱦᱮ ᱫᱟᱸᱥᱟᱭ ᱪᱟᱸᱫᱳ ᱵᱚᱱ ᱢᱮᱛᱟᱜ ᱠᱟᱱᱟ ᱚᱥᱚᱭ ᱢᱟᱦᱟ ᱫᱟᱸᱥᱟᱭ ᱢᱟ ᱦᱩᱭᱩᱜ ᱠᱟᱱ ᱜᱮ
ᱦᱳᱭ ᱚᱱᱟ ᱫᱚ ᱜᱳᱴᱟ ᱫᱤᱥᱚᱢ ᱜᱮ ᱢᱮᱱᱟᱜ ᱛᱟᱵᱚᱱ ᱛᱚ ᱪᱮᱫ ᱪᱚᱝ ᱫᱟᱸᱥᱟᱭ ᱫᱚ ᱟᱨ ᱟᱵᱚ ᱥᱟᱱᱛᱟᱲ ᱦᱚᱲᱟᱜ ᱦᱚᱸ ᱚᱱᱟᱨᱮ ᱠᱤᱪᱷᱩᱜᱟᱱ ᱢᱮᱱᱟᱜ ᱛᱟᱵᱚᱱᱟ ᱚᱱᱟᱨᱮ ᱥᱮᱞᱮᱫ ᱠᱟᱨᱚᱱ ᱡᱟᱦᱟᱸ ᱠᱚ ᱞᱟᱹᱭᱟ ᱟᱞᱮᱥᱮᱱ ᱱᱚᱛᱮ ᱫᱟᱸᱥᱟᱭ ᱠᱚ ᱮᱱᱮᱡ ᱜᱮᱭᱟ ᱾ ᱟᱵᱚ ᱡᱮᱢᱚᱱ ᱥᱟᱱᱛᱟᱲ ᱦᱚᱲ ᱡᱟᱦᱟᱸ ᱯᱩᱡᱟᱹ ᱵᱚᱸᱜᱟ ᱵᱩᱨᱩ ᱢᱮᱱᱟᱜ ᱛᱟᱵᱚᱱᱟ ᱟᱨ ᱫᱟᱸᱥᱟᱭ ᱮᱱᱮᱡ ᱠᱟᱛᱮᱜ ᱡᱟᱦᱟᱸ ᱯᱩᱲ ᱫᱷᱩᱛᱤ ᱛᱮ ᱯᱩᱲ ᱜᱩᱧᱡᱤ ᱛᱮ ᱦᱚᱨᱚᱜ ᱠᱟᱛᱮᱜ ᱠᱚᱨᱛᱟᱞ ᱠᱚ ᱱᱤᱭᱮ ᱥᱮ ᱢᱟᱨᱟᱜ ᱤᱞ ᱡᱟᱦᱟᱸ ᱠᱚ ᱞᱟᱹᱭᱟ ᱚᱱᱟ ᱠᱚ ᱥᱟᱵ ᱠᱟᱛᱮᱜ ᱡᱟᱦᱟᱸ ᱮᱱᱮᱡ ᱠᱚ ᱩᱰᱩᱠᱚᱜ ᱛᱟᱵᱚᱱᱟ ᱚᱲᱟᱜ ᱚᱲᱟᱜ ᱠᱩ ᱪᱟᱞᱟᱜ ᱛᱟᱵᱚᱱᱟ ᱟᱭᱢᱟ ᱞᱮᱠᱟᱞᱤᱧ ᱧᱮᱞ ᱟᱠᱟᱜ ᱠᱚᱣᱟ ᱚᱱᱠᱟ ᱟᱨᱠᱚ ᱨᱩᱢᱩᱜ ᱛᱟᱦᱮᱱᱟ ᱚᱱᱟᱠᱤ ᱟᱯᱮ ᱥᱮᱱ ᱦᱩᱭᱩᱜ ᱜᱮᱭᱟ?
ᱦᱮᱸ ᱦᱮᱸ ᱟᱞᱮ ᱥᱮᱫ ᱦᱚᱸ ᱦᱩᱭᱩᱜ ᱜᱮᱭᱟ ᱱᱚᱜ-ᱚᱭ ᱵᱮᱱ ᱢᱮᱱᱠᱮᱜ ᱾ ᱢᱟᱨᱟᱜ ᱤᱞ ᱠᱚᱨᱛᱟᱞ ᱟᱛᱮ ᱦᱮᱸ ᱟᱞᱮ ᱥᱮᱫ ᱫᱚ ᱛᱩᱢᱫᱟᱜ ᱴᱟᱢᱟᱠ ᱦᱚᱸ ᱛᱟᱦᱮᱱᱟ ᱾ ᱦᱮᱸ ᱛᱟᱨᱯᱚᱨ ᱟᱥᱚᱞ ᱠᱟᱛᱷᱟ ᱢᱤᱫᱴᱮᱡ ᱦᱩᱭᱩᱜ ᱚᱱᱟ ᱱᱟᱦᱟᱜ ᱵᱩᱳᱝ ᱡᱟᱦᱟᱸ ᱫᱚ ᱦᱟᱸᱜ ᱚᱱᱟ ᱦᱚᱛᱚᱫ ᱨᱮᱭᱟᱜ ᱠᱚ ᱡᱩᱛᱮᱫ ᱠᱟᱱ ᱦᱚᱛᱚᱜ ᱟᱨ ᱱᱚᱜ-ᱚᱭ ᱟᱯᱮ ᱥᱮᱫ ᱪᱮᱫ ᱠᱟᱱ ᱵᱷᱩᱣᱟᱹᱝ ᱦᱮᱸ ᱵᱷᱩᱣᱟᱹᱝ ᱫᱚ ᱦᱟᱸᱜ ᱛᱟᱦᱮᱱ ᱠᱟᱱ ᱜᱮᱭᱟ᱾ ᱟᱨ ᱱᱚᱜᱼᱚᱭ ᱢᱟᱨᱟᱜ ᱤᱞ ᱫᱚ ᱡᱚᱛᱚ ᱦᱚᱲᱟᱜ ᱫᱟᱹᱨ ᱨᱮᱜᱮ ᱦᱟᱸᱜ ᱛᱟᱦᱮᱸᱱ ᱠᱟᱱᱟ ᱟᱨ ᱠᱚᱨᱛᱟᱞ ᱛᱟᱦᱮᱸᱱ ᱠᱟᱱᱟ ᱛᱟᱹᱨᱭᱟᱹ ᱦᱚᱸ ᱛᱟᱦᱮᱸᱱᱟ ᱵᱟᱱᱟᱢ ᱦᱚᱸ ᱛᱟᱦᱮᱸᱱ ᱠᱟᱱᱟ ᱡᱮ ᱡᱟᱦᱟᱸᱭ ᱡᱮᱢᱚᱱ ᱠᱚ ᱟ ᱫᱟᱲᱮᱜᱼᱟ ᱦᱚᱭᱛᱚ ᱡᱟᱦᱟᱸᱭ ᱛᱟᱹᱨᱭᱟᱹᱭ ᱚᱨᱚᱝ ᱫᱟᱲᱮᱭᱟᱜᱼᱟ ᱥᱮ ᱩᱱᱤ ᱦᱚᱸᱛᱚ ᱛᱟᱹᱨᱭᱟᱹᱭ ᱚᱨᱚᱝ